ᱦᱮᱸ ᱢᱮᱱ ᱫᱤᱧ ᱟᱡᱚᱢᱚᱜ ᱠᱟᱱᱟ ᱾
ᱦᱩᱸ ᱨᱚᱲ ᱟᱸᱡᱚᱢᱚᱜ ᱠᱟᱱᱟ?
ᱦᱮᱸ, ᱦᱮᱸ ᱦᱮᱸ ᱟᱸᱡᱚᱢᱚᱜ ᱠᱟᱱ ᱜᱮᱭᱟ ᱾
ᱦᱩᱸ ᱾
ᱚ ᱪᱮᱫ ᱠᱚ ᱞᱮᱭᱟᱼᱼ
ᱦᱮᱸ ᱚ ᱪᱮᱫ ᱦᱚᱸ ᱵᱟᱝ ᱪᱤᱠᱟᱹ ᱵᱟᱲᱟ ᱦᱩᱭᱩᱜ ᱠᱟᱱᱟ ᱱᱤᱛᱚᱜ ᱫᱚ ᱧᱤᱫᱟᱹ ᱵᱮᱲᱟ ᱦᱩᱭ ᱠᱟᱱᱟ ᱾ ᱟᱫᱚᱼᱼ ᱫᱩᱲᱩᱵ ᱦᱩᱭ ᱠᱟᱱ ᱛᱟᱦᱮᱱᱟ, ᱪᱮᱫ ᱦᱚᱸ ᱥᱮ ᱨᱚᱠᱚᱢ ᱫᱚ, ᱵᱟᱝ ᱪᱤᱠᱠᱟ ᱵᱟᱲᱟ, ᱦᱩᱭᱩᱜ ᱠᱟᱱ ᱛᱟᱦᱮᱱᱟ ᱾ ᱟ ᱪᱮᱫ ᱮᱢ ᱪᱤᱠᱟᱹ, ᱵᱟᱲᱟᱭ ᱮᱫᱟᱢ ᱟᱢ ᱫᱚ?
ᱦᱮᱸ, ᱤᱧ ᱦᱚᱸ ᱚᱱᱠᱟ ᱜᱮ ᱦᱩᱭ ᱟᱠᱟᱱᱟ ᱛᱚ, ᱟᱫᱚ, ᱡᱚᱢ ᱵᱟᱲᱟ ᱠᱟᱛᱮ, ᱠᱟᱹᱴᱤᱡ ᱫᱩᱲᱩᱵ ᱵᱟᱲᱟ, ᱦᱩᱭ ᱟᱠᱟᱱᱟ ᱾
ᱚᱻ, ᱟᱪᱪᱷᱟ ᱾ ᱛᱟᱦᱟᱞᱮ, ᱟᱯᱮ ᱥᱮᱫ ᱫᱚ, ᱪᱮᱫ ᱞᱮᱠᱟ? ᱛᱮᱦᱮᱧ ᱫᱚ, ᱩᱻᱢ ᱫᱤᱱ ᱠᱚ ᱪᱮᱫ ᱞᱮᱠᱟ ᱯᱟᱨᱚᱢ ᱮᱱᱟ?
ᱦᱮᱸ, ᱛᱮᱦᱮᱧ ᱫᱚ ᱟᱻ ᱥᱮᱛᱟᱜ ᱠᱟᱹᱴᱤᱡ, ᱢᱟᱱᱮ, ᱱᱚᱝᱠᱟ ᱥᱤᱛᱩᱝ ᱦᱚᱸ ᱥᱤᱛᱩᱝ ᱟᱨ ᱱᱚᱝᱠᱟ, ᱠᱟᱹᱴᱤᱡ ᱥᱤᱛᱩᱝ ᱵᱟᱲᱟ ᱠᱮᱫᱟᱭ, ᱫᱟᱜ ᱵᱟᱲᱟ ᱠᱮᱫᱟᱭ, ᱟᱨ ᱛᱮᱦᱮᱧ ᱫᱚ, ᱟᱹᱰᱤ ᱵᱷᱟᱹᱜᱤ ᱜᱮ, ᱵᱩᱡᱷᱟᱹᱜ ᱠᱟᱱ ᱛᱟᱦᱮᱸ ᱱᱟ, ᱪᱮᱫᱟᱜ ᱥᱮ ᱠᱟᱹᱴᱤᱡ, ᱚᱱᱠᱟ, ᱫᱟᱜ ᱨᱮᱭᱟᱲ ᱞᱮᱫᱟᱭ ᱛᱚ, ᱛᱚ, ᱟᱫᱚ ᱛᱟᱨᱟᱥᱤᱧ ᱫᱚ, ᱠᱟᱹᱴᱤᱡ ᱵᱟᱭᱨᱮ ᱥᱮᱫ, ᱪᱟᱞᱟᱣ ᱦᱩᱭ ᱞᱮᱱᱟ ᱛᱚ, ᱟᱫᱚ ᱢᱟᱱᱮ, ᱠᱚᱰᱟ ᱥᱮᱫ, ᱟᱫᱚ ᱟᱹᱰᱤ ᱪᱮᱦᱨᱟ ᱨᱮᱭᱟᱲ ᱜᱮ, ᱵᱩᱡᱷᱟᱹᱜ ᱠᱟᱱ ᱛᱟᱦᱮ ᱱᱟ ᱾
ᱚᱻ ᱾
ᱟᱪᱪᱷᱟ, ᱟᱞᱮ ᱥᱮᱫ, ᱦᱚᱸ ᱚᱱᱠᱟ ᱜᱮ, ᱜᱷᱩᱴᱩ ᱩᱸᱻ, ᱢᱟᱱᱮ ᱠᱟᱹᱴᱤᱡ, ᱫᱟᱜ ᱛᱟᱦᱮᱸ ᱮᱱᱟᱭ, ᱟᱵᱟᱨ ᱚᱸᱻ ᱢᱤᱫ ᱜᱷᱟᱹᱲᱤ, ᱮ ᱫᱟᱜ ᱮᱫᱟᱭ ᱾ ᱛᱮᱦᱮᱱᱼᱱᱟᱭ, ᱢᱤᱫ ᱜᱷᱟᱹᱲᱤ ᱛᱮᱭ ᱥᱤᱛᱩᱝ ᱮᱫ ᱛᱟᱦᱮᱱᱟ, ᱚᱱᱮ ᱚᱱᱠᱟ ᱦᱟᱸᱜ, ᱤᱭᱟᱹᱜ ᱠᱟᱱ ᱛᱟᱦᱮᱱᱟ, ᱦᱩᱭᱩᱜ ᱢᱟᱱᱮ ᱟᱞᱮ ᱥᱮᱫ ᱫᱚ, ᱦᱟᱸᱜ ᱵᱟᱝ ᱵᱩᱡᱷᱟᱹᱣ ᱜᱚᱫᱚᱜ ᱠᱟᱱ ᱛᱟᱦᱮᱱᱟ, ᱛᱤᱱ ᱡᱚᱠᱷᱚᱡ ᱦᱟᱸᱜ, ᱮ ᱫᱟᱜ ᱮ ᱡᱟᱹᱲᱤᱭᱟ ᱢᱮᱱᱛᱮ ᱾ ᱨᱤᱢᱤᱞ ᱛᱟᱦᱮᱱ ᱠᱟᱱᱟ, ᱚᱠᱟ ᱫᱚ ᱩᱱ ᱥᱩᱚᱢᱚᱭ ᱦᱚᱸ ᱵᱟᱭ ᱫᱟᱜ ᱮᱫᱟ, ᱚᱠᱟ ᱫᱚ, ᱥᱤᱛᱩᱝ ᱛᱟᱦᱮᱸᱱ ᱠᱟᱱᱟ, ᱩᱱ ᱡᱚᱠᱷᱚᱱ ᱦᱚᱭ ᱫᱟᱜ ᱮᱫᱟ
ᱟᱫᱚ, ᱢᱟᱱᱮ ᱡᱚᱢ ᱵᱟᱲᱟ ᱠᱚᱫᱚ, ᱦᱩᱭ ᱠᱟᱱ ᱛᱟᱢᱟ, ᱥᱮ ᱟᱹᱣᱨᱤᱢ ᱡᱚᱢᱟ, ᱠᱟᱹᱴᱤᱡ ᱢᱟᱱᱮ, ᱯᱚᱨᱮᱢ ᱡᱚᱢᱟ, ᱟᱭᱩᱵ? ᱧᱚᱜ ᱠᱟᱛᱮᱫ, ᱟᱨ ᱠᱟᱹᱴᱤᱡ ᱾
ᱟᱻ, ᱡᱚᱢ ᱵᱟᱲᱟ ᱫᱚ ᱦᱟᱸᱜ, ᱟᱹᱣᱨᱤ ᱦᱩᱭᱩᱜᱼᱟ ᱾ ᱚᱻ ᱦ ᱢᱤᱫ ᱜᱷᱟᱹᱲᱤ ᱞᱟᱦᱟᱜ ᱜᱮ, ᱡᱚᱢ ᱦᱩᱭ ᱞᱮᱱᱟ ᱾ ᱟᱹᱰᱤ ᱠᱤᱪᱷᱩ ᱡᱤᱱᱤᱥ, ᱚᱱᱟ ᱠᱷᱟᱹᱛᱤᱨ ᱛᱮ, ᱡᱚᱢ ᱫᱚ ᱦᱟᱸᱜ, ᱵᱟᱝ ᱦᱩᱭ ᱟᱠᱟᱱᱟ ᱾ ᱛᱟᱦᱟᱞᱮ, ᱪᱮᱫ ᱠᱚ ᱯᱮ, ᱪᱤᱠᱟᱹ ᱵᱟᱲᱟᱭ ᱮᱫᱟ?
ᱪᱤᱠᱟᱹᱜᱮ ᱵᱟᱝ, ᱦᱚᱸᱜᱼᱚᱭ ᱨᱚᱦᱚᱭ ᱠᱟᱹᱢᱤ ᱠᱚᱦᱚᱸ ᱛᱚ, ᱦᱩᱭᱩᱜ ᱠᱟᱱᱟ, ᱟᱫᱚ ᱨᱚᱦᱚᱭ ᱠᱟᱹᱢᱤ ᱠᱚᱞᱮ, ᱢᱟᱱᱮ ᱟᱨᱟᱢᱵᱚ ᱧᱚᱜ ᱟᱠᱟᱫᱟ, ᱟᱨ ᱠᱤ ᱚᱱᱟ ᱥᱟᱶ ᱛᱮ, ᱟᱨ ᱢᱤᱫ ᱵᱟᱨᱭᱟ, ᱠᱷᱮᱛ ᱵᱟᱹᱫᱽ ᱠᱚᱫᱚ, ᱟᱨ ᱠᱤ ᱵᱟᱠᱤ, ᱢᱮᱱᱟᱜ ᱛᱟᱞᱮ ᱜᱮᱭᱼᱟ ᱾ ᱟᱨ, ᱰᱟᱺᱝᱨᱤ, ᱢᱮᱨᱚᱢ ᱠᱚ, ᱢᱮᱱᱟᱜ ᱠᱚᱣᱟ ᱛᱚ, ᱩᱱᱠᱩ ᱠᱚ ᱜᱮ ᱦᱟᱸᱜ, ᱱᱮᱛᱟᱨ ᱫᱤᱱ ᱫᱚ, ᱫᱚᱢᱮ ᱠᱚᱥᱴᱚᱜ ᱟᱠᱚ, ᱪᱮᱫᱟᱜ ᱥᱮ ᱜᱷᱟᱸᱥ ᱠᱚ, ᱵᱟᱝ ᱛᱟᱦᱮᱱᱟ, ᱠᱷᱮᱛ ᱠᱚ ᱥᱤ ᱠᱚᱨᱮᱜ, ᱜᱚᱰᱟ ᱠᱚ ᱛᱟᱦᱮᱱᱟ, ᱟᱨ ᱠᱤ, ᱚᱱᱟ ᱠᱚᱨᱮ ᱜᱮ, ᱠᱚ ᱟᱹᱛᱤᱧ ᱠᱚᱞᱮ, ᱤᱫᱤ ᱠᱚᱣᱟ ᱾ ᱟᱫᱚ, ᱩᱸᱼᱷ ᱩᱱᱠᱩ ᱰᱟᱺᱝᱨᱤ, ᱢᱮᱨᱚᱢ ᱠᱚᱜᱮ ᱟᱨᱠᱤ, ᱡᱚᱛᱚᱱ ᱡᱚᱜᱟᱣ ᱥᱮ, ᱟᱹᱛᱤᱧ ᱤᱫᱤ ᱠᱚ, ᱦᱩᱭᱩᱜᱼᱟ ᱾ ᱥᱮᱛᱟᱜ ᱞᱮ, ᱤᱫᱤ ᱠᱚᱣᱟ, ᱟᱨ ᱟᱹᱜᱩ ᱠᱚᱣᱟ ᱞᱮ ᱦᱟᱸᱜ, ᱱᱚᱝᱠᱟ ᱛᱤᱱ ᱵᱟᱡᱟᱜ ᱥᱮ, ᱪᱟᱨ ᱵᱟᱡᱮ, ᱚᱱᱠᱟ ᱞᱮ ᱟᱹᱜᱩ ᱠᱚᱣᱟ, ᱟᱨ ᱠᱤ ᱾
ᱦᱟᱹᱭᱟᱼᱦᱟ, ᱟᱪᱪᱷᱟ ᱟᱯᱮ ᱫᱚ ᱚᱼ ᱟᱪᱪᱷᱟ, ᱟᱲᱟᱜ ᱥᱟᱠᱟᱢ ᱠᱚᱫᱚ ᱯᱮ, ᱡᱚᱢ ᱵᱟᱲᱟᱭ ᱜᱮᱭᱟ ᱥᱮ ᱵᱟᱝ?
ᱦᱮᱸ, ᱟᱫᱚ ᱟᱲᱟᱜ ᱥᱟᱠᱟᱢ ᱫᱚ ᱦᱟᱸᱜ, ᱟᱞᱮ ᱥᱮᱫ ᱫᱚ, ᱞᱟᱹᱭ ᱞᱮᱠᱷᱟᱱ ᱫᱚ ᱦᱟᱜ, ᱫᱚᱢᱮ ᱵᱟᱹᱲᱛᱤ ᱜᱮ ᱧᱟᱢᱚᱜᱼᱟ ᱾ ᱪᱮᱫᱟᱜ ᱥᱮ ᱜᱚᱴᱟ ᱜᱮ, ᱠᱷᱮᱛ ᱵᱟᱹᱫᱽ ᱥᱟᱶᱛᱮ, ᱟᱲᱮ ᱠᱚᱨᱮ, ᱟᱭᱢᱟ ᱞᱮᱠᱟᱱᱟᱜ ᱟᱲᱟᱜ ᱠᱚ, ᱧᱟᱢᱚᱜᱼᱟ ᱾ ᱟᱨ,, ᱩᱸᱜᱝᱠᱟ ᱠᱩᱭᱞᱟᱹ ᱠᱟᱹᱴᱤ ᱟᱲᱟᱜ ᱥᱟᱶᱛᱮ, ᱟᱭᱢᱟ ᱞᱮᱠᱟᱱᱟᱜ, ᱟᱨ ᱟᱞᱮ ᱥᱮᱫ ᱫᱚ, ᱠᱷᱮᱛ ᱠᱚᱨᱮᱜ ᱦᱚᱸ, ᱱᱚᱝᱠᱟ ᱢᱟᱱᱮ ᱚᱱᱟ ᱥᱟᱸᱶ ᱛᱮ ᱚᱱᱟ ᱰᱚᱵᱷᱟᱜ ᱫᱷᱟᱨᱮ ᱫᱷᱟᱨᱮ ᱠᱚᱨᱮᱜ ᱟᱹᱰᱤ ᱟᱭᱢᱟ ᱞᱮᱠᱟᱱᱟᱜ ᱟᱲᱟᱜ ᱠᱚ ᱡᱮᱢᱚᱱ ᱦᱮᱝᱪᱟ᱾ ᱛᱟ ᱯᱚᱨᱮ ᱚᱱᱟ ᱠᱟᱲᱫᱤ ᱟᱲᱟᱜ ᱡᱟᱦᱟᱸᱠᱚ ᱞᱟᱹᱭ ᱮᱫ ᱟᱨ ᱪᱟᱛᱚᱢ ᱟᱲᱟᱜ᱾ ᱠᱚ ᱦᱚᱸᱜᱼᱚ ᱱᱚᱭᱟ ᱟᱲᱟᱜ ᱠᱚ ᱟᱞᱮ ᱥᱮᱫ ᱫᱚ ᱟᱹᱰᱤ ᱡᱟᱹᱥᱛᱤ ᱧᱮᱞᱚᱜᱼᱟ ᱟᱨ ᱠᱤ᱾
ᱚ ᱟᱪᱪᱷᱟ ᱤᱭᱟᱹ ᱪᱮᱫ ᱠᱚ ᱞᱟᱹᱭᱟ? ᱚᱱᱠᱟ ᱜᱮ ᱦᱟᱸᱜ ᱟᱞᱮ ᱥᱮᱫ ᱦᱚᱸ ᱟᱹᱰᱤ ᱨᱚᱠᱚᱢ ᱟᱲᱟᱜ ᱠᱚ ᱧᱮᱞ ᱵᱟᱲᱟ ᱦᱩᱭ ᱠᱟᱱᱟ᱾ ᱟᱨ ᱱᱮᱛᱟᱨ ᱫᱚ, ᱮᱴᱟᱜ ᱫᱤᱱ ᱫᱚ ᱦᱟᱸᱜ ᱟᱲᱟᱜ ᱠᱚ ᱫᱚ ᱦᱟᱸᱜ ᱧᱟᱢᱚᱜ ᱜᱮᱭᱟ ᱟᱹᱰᱤ ᱨᱚᱠᱚᱢ ᱟᱜ ᱜᱮ᱾ ᱛᱚ, ᱟᱫᱚᱢ ᱦᱚᱲ ᱚᱱᱠᱟ ᱧᱮᱞ ᱦᱩᱭ ᱠᱟᱱᱟ ᱡᱟᱦᱟᱸᱭ ᱫᱚ, ᱱᱚᱝᱠᱟ ᱟᱲᱟᱜ ᱥᱟᱠᱟᱢ ᱠᱚ ᱥᱤᱫ ᱟᱹᱜᱩᱭᱟ᱾ ᱟᱨ ᱚᱱᱟᱠᱚ ᱟᱠᱷᱨᱤᱧ ᱠᱟᱛᱮᱜ ᱜᱮ ᱦᱟᱸᱜ ᱡᱤᱭᱚᱱ ᱠᱚ ᱠᱷᱟᱸᱰᱟᱣ ᱫᱟᱠᱚ ᱟᱫᱚ᱾ ᱚ, ᱚᱱᱟ ᱫᱚ ᱦᱟᱸᱜ ᱟᱹᱰᱤ, ᱟᱹᱰᱤ ᱠᱚᱥᱴᱚ ᱜᱮᱠᱚ ᱧᱮᱞᱚᱜ ᱜᱮᱭᱟ ᱢᱟᱱᱮ, ᱟᱹᱰᱤᱴᱟᱜ ᱠᱚᱥᱴᱚ ᱜᱮ ᱟᱠᱚᱣᱟᱜ, ᱡᱤᱭᱚᱱ ᱠᱚ ᱯᱟᱨᱚᱢ ᱜᱮᱭᱟ ᱚᱱᱠᱟ ᱠᱟᱛᱮᱜ᱾ ᱟᱨ, ᱥᱚᱵᱡᱤ ᱠᱚᱦᱚᱸ ᱠᱚ ᱟᱠᱷᱨᱤᱧ ᱜᱮᱭᱟ ᱡᱟᱦᱟᱸ ᱫᱚ, ᱚ ᱟᱠᱚ ᱱᱤᱡᱮ ᱛᱮᱜᱮ ᱠᱚ ᱪᱟᱥᱟ ᱥᱚᱵᱡᱤ ᱠᱚ᱾
ᱟᱨ ᱱᱚᱝᱠᱟ ᱜᱮ ᱢᱟᱱᱮ ᱪᱮᱫ ᱠᱚ ᱞᱟᱹᱭᱟ? ᱟᱲᱟᱜ ᱠᱚᱦᱚᱸ ᱧᱮᱞᱟ ᱠᱟᱱᱟ ᱢᱤᱫ ᱵᱟᱨᱭᱟ ᱫᱚ ᱟᱲᱟᱜ ᱠᱚᱠᱚ ᱟᱲᱟᱜ ᱠᱚᱦᱚᱸ ᱠᱚ ᱢᱟᱱᱮ ᱪᱟᱥᱵᱚᱛ, ᱚᱱᱠᱟ ᱥᱚᱵᱡᱤ ᱞᱮᱠᱟ ᱜᱮᱠᱚ ᱨᱚᱦᱚᱭ ᱜᱮᱭᱟ ᱟᱨᱠᱤ ᱟᱫᱚ ᱟᱯᱮᱥᱮᱫ ᱫᱚ ᱱᱚᱝᱠᱟ ᱠᱚ ᱨᱚᱦᱚᱭ ᱵᱟᱲᱟᱢ ᱧᱮᱞ ᱠᱟᱫᱟ᱾ ᱵᱟᱝ, ᱡᱮᱢᱚᱱ ᱠᱟᱲᱫᱮ ᱟᱲᱟᱜ ᱠᱩᱭᱞᱟᱹ ᱠᱟᱹᱴᱤ ᱱᱚᱣᱟ ᱠᱚᱫᱚ ᱧᱮᱞᱚᱜᱼᱟ ᱡᱮ ᱠᱷᱮᱛ ᱨᱮᱠᱚ ᱮᱨ ᱠᱟᱜ ᱟᱫᱚ ᱟᱠᱷᱨᱤᱧ ᱠᱚ ᱤᱫᱤᱭᱟ ᱛᱟᱲᱮ ᱠᱟᱛᱮᱫ ᱫᱚ ᱟᱯᱮᱥᱮᱫ ᱫᱚ ᱱᱚᱝᱠᱟ ᱢᱟᱱᱮ, ᱤᱭᱟᱹ ᱭᱟᱠᱩ ᱥᱮᱵᱟᱝ ᱨᱚᱦᱚᱭ ᱟᱠ᱾
ᱟᱞᱮ ᱥᱮᱫ ᱟᱪᱪᱷᱟ ᱤᱧ ᱞᱟᱹᱭ ᱮᱫᱟ ᱟᱞᱮ ᱥᱮᱫ ᱫᱚ ᱦᱟᱸᱜ ᱱᱚᱝᱠᱟ ᱫᱚ, ᱟᱞᱮᱭᱟᱜ ᱡᱟᱦᱟᱸ ᱵᱟᱹᱭᱦᱟᱹᱲ ᱦᱮᱱᱟᱜᱼᱟ ᱚᱸᱰᱮ ᱫᱚ ᱦᱟᱸᱜ ᱚᱱᱠᱟ ᱫᱚ, ᱪᱟᱥᱵᱟᱥ ᱠᱚᱫᱚ ᱦᱟᱸᱜ ᱵᱟᱝᱜᱮ ᱦᱩᱭᱩᱜ ᱜᱮᱭᱟ᱾ ᱪᱮᱫᱟᱜ ᱥᱮ ᱟᱞᱮ ᱚᱸᱰᱮ ᱫᱚ, ᱫᱟᱜ ᱨᱮᱱᱟᱜ ᱩᱱᱟᱹᱜ ᱩ ᱟᱨᱠᱤ ᱟᱱᱟᱴ ᱮᱴᱠᱮᱴᱚᱬᱮ ᱫᱟᱜ ᱨᱮᱱᱟᱜ ᱦᱟᱸᱜ, ᱩᱱᱟᱹᱜ ᱵᱟᱝ ᱧᱮᱞᱚᱜ ᱨᱮᱦᱚᱸ ᱢᱟᱱᱮ ᱟᱹᱰᱤᱴᱟᱜ ᱜᱮ ᱮᱱᱦᱚᱸ ᱧᱮᱞᱚᱜ ᱜᱮᱭᱟ, ᱢᱮᱱᱠᱷᱟᱱ ᱟᱞᱮ, ᱟᱛᱳ ᱠᱷᱚᱱᱟᱜ ᱠᱟᱹᱴᱤᱡ ᱮᱴᱟᱜ ᱥᱮᱫ ᱧᱚᱜ᱾ ᱵᱟᱨᱭᱟ ᱯᱮᱭᱟ ᱟᱛᱳ ᱯᱚᱨ ᱚᱱᱛᱮ ᱫᱚ ᱦᱟᱸᱜ ᱚᱱᱠᱟ ᱢᱟᱨᱟᱝ ᱧᱚᱜ ᱢᱤᱫ, ᱢᱤᱫᱴᱟᱝ ᱚ, ᱱᱟᱹᱭ ᱞᱮᱠᱟᱜᱮ ᱦᱮᱱᱟᱜ ᱠᱟᱫᱟ ᱛᱚ ᱚᱸᱰᱮ ᱫᱚ ᱦᱟᱸᱜ, ᱚᱱᱛᱮᱱᱟᱜ ᱦᱟᱥᱟ ᱠᱚᱫᱚ ᱦᱟᱸᱜ ᱟᱹᱰᱤ ᱱᱟᱯᱟᱭ ᱜᱮᱭᱟ᱾ ᱟᱨ ᱩᱱᱠᱟ ᱪᱟᱥᱵᱟᱥ, ᱠᱚ ᱟᱹᱰᱤ ᱱᱟᱯᱟᱭ ᱜᱮ ᱦᱩᱭᱩᱜᱼᱟ᱾ ᱟᱨ ᱡᱚᱛᱚ ᱨᱚᱠᱚᱢᱟᱜ ᱥᱚᱵᱡᱤ ᱜᱮᱠᱚ ᱪᱟᱥ ᱜᱮᱭᱟ ᱡᱟᱦᱟᱸ ᱫᱚ ᱩᱸ, ᱞᱟᱹᱭ ᱫᱟᱲᱮᱭᱟᱜ ᱟᱢ ᱟᱲᱟᱜ ᱥᱟᱠᱟᱢ ᱠᱷᱚᱱᱟᱜ ᱡᱚᱛᱚ ᱟᱲᱟᱜ, ᱛᱟᱨᱯᱚᱨᱮ ᱡᱚᱛᱚ ᱨᱚᱠᱚᱢ ᱥᱚᱵᱡᱤ ᱟᱨ ᱚᱱᱟ ᱠᱚ ᱟᱠᱷᱨᱤᱧ ᱠᱟᱛᱮ, ᱛᱮᱜ ᱜᱮ ᱦᱟᱸᱜ ᱩᱱᱠᱩ ᱫᱚ ᱡᱤᱭᱚᱱ ᱠᱚ ᱠᱷᱟᱸᱰᱟᱣ ᱜᱮᱭᱟ ᱛᱚ, ᱚ ᱱᱚᱣᱟ ᱦᱚᱸ ᱢᱤᱫᱴᱟᱝ ᱟᱹᱰᱤ ᱱᱟᱯᱟᱭ ᱫᱤᱠ ᱠᱟᱱ ᱜᱮᱭᱟ᱾ ᱚ ᱟᱪᱪᱷᱟ ᱟᱢ ᱠᱟᱹᱴᱤᱡ ᱞᱟᱹᱭ ᱯᱮ? ᱢᱟᱱᱮ ᱟᱛᱩ ᱨᱮᱱ ᱦᱚᱲ ᱤᱭᱟᱹ ᱱᱚᱝᱠᱟ ᱡᱚᱢ ᱧᱩ ᱱᱟᱯᱟᱭ ᱵᱩᱱ ᱧᱟᱢᱟ ᱟᱲᱟᱜ ᱥᱟᱠᱟᱢ ᱠᱚ ᱥᱮ? ᱚᱱᱠᱟ ᱵᱟᱡᱟᱨ ᱨᱮ ᱛᱟᱦᱮᱸ ᱠᱟᱛᱮᱜ ᱦᱟᱸᱜ᱾
ᱦᱮᱸ ᱟᱫᱚ ᱡᱩᱫᱤ ᱦᱟᱸᱜ ᱤᱧᱫᱩᱧ ᱞᱟᱹᱭᱟ? ᱡᱟᱦᱟᱸ ᱫᱚ ᱵᱤᱱ ᱨᱟᱱ ᱢᱩᱨᱜᱟᱹᱱ ᱠᱚᱛᱮ ᱡᱟᱦᱟᱸ ᱟᱲᱮ ᱠᱚᱨᱮ ᱮᱢᱟᱱ ᱠᱚᱨᱮ ᱡᱟᱱᱟᱢᱚᱜ ᱠᱟᱱᱟ ᱟᱨᱠᱤ᱾ ᱱᱚᱜᱼᱚᱭ ᱱᱟ ᱟᱭᱢᱟ ᱞᱮᱠᱟᱱᱟᱜ ᱟᱲᱟᱜ ᱠᱚᱜᱮ ᱧᱮᱞᱚᱜᱼᱟ ᱡᱮ ᱟᱵᱚ ᱫᱚᱵᱚᱱ ᱧᱟᱢᱟ ᱢᱮᱱᱠᱷᱟᱡ ᱟᱹᱰᱤ ᱟᱭᱢᱟ ᱟᱲᱟᱜ ᱠᱚᱜᱮ ᱢᱮᱱᱟᱜᱼᱟ ᱡᱟᱦᱟᱸ ᱫᱚ ᱠᱷᱮᱛ ᱠᱚᱨᱮ ᱠᱚ ᱪᱟᱥᱟ ᱦᱟᱸᱜ ᱚᱱᱟ ᱠᱚᱫᱚ ᱦᱟᱨᱟ ᱦᱚᱪᱚ ᱞᱟᱹᱜᱤᱫ ᱥᱮ ᱚᱱᱟ ᱠᱚᱨᱮᱱᱟᱜ ᱛᱩᱫ ᱞᱟᱹᱜᱤᱫ ᱛᱮ ᱟᱨᱠᱤ ᱧᱮᱞᱚᱜᱼᱟ ᱡᱮ ᱤᱭᱩᱨᱤᱭᱟᱹ ᱤᱭᱩᱨᱤᱭᱟᱹ ᱡᱟᱦᱟᱸ ᱥᱟᱨ ᱠᱚ ᱢᱮᱛᱟᱜ ᱠᱟᱱ ᱦᱚᱜ-ᱚᱭ ᱱᱟ ᱟᱨ ᱥᱟᱨ ᱠᱚᱠᱚ ᱮᱢᱟᱜᱼᱟ ᱚᱱᱟ ᱥᱟᱶᱛᱮ ᱚᱱᱟ ᱠᱚᱫᱚ ᱟᱹᱰᱤ ᱛᱟᱲᱟᱛᱟᱲᱤ ᱦᱟᱨᱟᱜᱼᱟ ᱚᱱᱟ ᱥᱟᱶᱛᱮ ᱜᱮᱫ ᱠᱟᱛᱮᱜ ᱦᱚᱸ ᱧᱮᱞᱚᱜᱼᱟ ᱡᱮ ᱫᱚᱦᱲᱟ ᱛᱮ ᱟᱨᱦᱚᱸ ᱥᱟᱜᱮᱱ ᱨᱩᱣᱟᱹᱲᱚᱜᱼᱟ᱾ ᱟᱫᱚ ᱵᱟᱡᱟᱨ ᱨᱮ ᱡᱩᱫᱤ ᱵᱚᱱ ᱛᱟᱦᱮᱱᱟ ᱦᱟᱸᱜ ᱠᱷᱟᱱᱤᱧ ᱞᱟᱹᱭᱟ ᱡᱮ ᱱᱚᱜ ᱚᱱᱟ ᱡᱟᱦᱟᱸ ᱵᱤᱱᱟᱹ ᱥᱟᱨ ᱛᱮᱱᱟᱜ ᱨᱟᱱ ᱠᱚ ᱤᱭᱟᱹ ᱟᱲᱟᱜ ᱠᱚᱫᱚ ᱦᱟᱸᱜ ᱵᱟᱵᱚᱱ ᱧᱟᱢᱟ᱾ ᱫᱚᱭ ᱧᱟᱢ ᱨᱮᱦᱚᱸ ᱵᱚᱱ ᱡᱟᱦᱟᱸ ᱥᱟᱨ ᱨᱮ ᱠᱚᱭ ᱮᱢᱟᱜᱼᱟ ᱱᱚᱜ ᱱᱚᱝᱠᱟᱱ ᱟᱲᱟᱜ ᱠᱚ ᱟᱨ ᱚᱱᱟ ᱟᱛᱩ ᱴᱚᱞᱟ ᱠᱚᱨᱮ ᱜᱮ ᱡᱟᱹᱥᱛᱤ ᱫᱚ ᱵᱷᱟᱜᱮᱭᱟ ᱟᱲᱟᱜ ᱥᱟᱠᱟᱢ ᱠᱚ ᱞᱟᱹᱜᱤᱫ ᱫᱚ ᱪᱮᱫᱟᱜ ᱥᱮ ᱢᱟᱱᱮ ᱡᱟᱦᱟᱸ ᱜᱮ ᱵᱟᱝ ᱵᱤᱥᱟᱜ ᱵᱚᱱ ᱧᱟᱢᱟ᱾ ᱟᱫᱚ ᱚᱱᱟ ᱠᱚᱫᱚ ᱟᱸ ᱵᱷᱟᱜᱮ ᱜᱮᱭᱟ ᱟᱵᱚᱣᱟᱜ ᱦᱚᱲᱢᱚ ᱢᱚᱠᱚ ᱠᱚ ᱞᱟᱹᱜᱤ
ᱦᱮᱸ ᱟᱪᱪᱷᱟ ᱚᱝᱠᱟ ᱜᱮ ᱦᱟᱸᱜ ᱟᱹᱧᱮᱞ ᱦᱩᱭ ᱟᱠᱟᱱᱟ ᱡᱮ ᱟᱹ ᱡᱟᱦᱟᱸ ᱫᱚ ᱱᱚᱣᱟ ᱟᱹᱛᱩ ᱴᱚᱞᱟ ᱨᱮᱫᱚ ᱦᱟᱸᱜ ᱧᱮᱞ ᱢᱮ ᱟᱹ ᱟᱹᱰᱤ ᱡᱟᱹᱥᱛᱤ ᱜᱤ ᱟᱲᱟᱜ ᱥᱟᱠᱟᱢ ᱠᱚᱦᱚᱸ ᱵᱚᱱ ᱧᱟᱢᱟ ᱟᱨ ᱚᱱᱟ ᱥᱟᱶ ᱥᱟᱶ ᱛᱮ ᱟᱹᱰᱤ ᱱᱟᱯᱟᱭ ᱱᱟᱯᱟᱭᱟᱜ ᱟ. ᱢ ᱢᱟᱱᱮ ᱴᱟᱴᱠᱟ ᱡᱟᱦᱟᱸ ᱵᱚᱱ ᱞᱟᱹᱭᱟ ᱚᱱᱠᱟ ᱥᱚᱵᱽᱡᱤ ᱵᱚᱱ ᱧᱟᱢ ᱫᱟᱲᱮᱭᱟᱜᱼᱟ ᱡᱟᱦᱟᱸ ᱫᱚ ᱟᱵᱩ ᱡᱚᱢ ᱠᱟᱛ ᱛᱮᱜ ᱟᱵᱚᱣᱟᱜ ᱦᱚᱲᱢᱚ ᱨᱮ ᱡᱟᱦᱟᱸ ᱞᱮᱠᱟ ᱮᱴᱟᱜ ᱨᱚᱠᱚᱢ ᱵᱟᱹᱲᱤᱡ ᱠᱟᱹᱢᱤ ᱢᱟᱱᱮ ᱵᱟᱹᱲᱤᱡ ᱨᱳᱜᱽ ᱟᱡᱟᱨ ᱠᱚᱦᱚᱸ ᱵᱟᱝ ᱦᱩᱭᱩᱜ ᱜᱤᱭᱟ᱾ ᱟᱢ ᱡᱟᱦᱟᱸ ᱫᱚ ᱟᱹᱰᱤ ᱱᱟᱯᱟᱭ ᱜᱮᱭᱟ ᱟᱨᱠᱤ ᱟᱨ ᱚᱱᱠᱟ ᱞᱮᱠᱟᱛᱮ ᱞᱟᱹᱭ ᱞᱮᱠᱷᱟᱡ ᱫᱚ ᱩᱱᱠᱩ ᱵᱟᱡᱟᱨ ᱫᱤᱥᱚᱢ ᱦᱚᱲ ᱦᱚᱸ ᱦᱟᱸᱜ ᱩᱱᱠᱩ ᱫᱚ ᱦᱟᱸᱜ ᱱᱚᱝᱠᱟᱱᱟᱜ ᱴᱟᱴ ᱴᱟᱴᱠᱟ ᱥᱚᱵᱽᱡᱤ ᱫᱚ ᱵᱟᱝ ᱠᱚ ᱧᱟᱢ ᱮᱫᱟ ᱟᱹ ᱪᱮᱫᱟᱜ ᱥᱮ ᱩᱱᱠᱩ ᱫᱚ ᱵᱟᱡᱟᱨ ᱠᱚᱨᱮ ᱦᱟᱴ ᱠᱚᱨᱮ ᱠᱷᱚᱱᱟᱜ ᱠᱚ ᱠᱤᱨᱤᱧᱟ ᱟᱨ ᱚᱱᱟ ᱫᱚ ᱦᱟᱸᱜ ᱧᱮᱞ ᱢᱮ ᱚᱠᱟ ᱠᱷᱚᱱᱟᱜ ᱪᱚ ᱠᱚ ᱟᱹᱜᱩ ᱠᱟᱜᱼᱟ ᱪᱮᱫ ᱞᱮᱠᱟ ᱪᱚ ᱪᱟᱥ ᱠᱟᱛᱮᱜ ᱦᱚᱸ ᱪᱮᱫ ᱠᱚ ᱦᱟᱱᱟ ᱱᱟᱣᱟ ᱟᱢ ᱥᱟᱨ ᱤᱭᱟᱹ ᱮᱢᱟᱱ ᱛᱮᱱᱟᱜ ᱠᱚ ᱮᱢ ᱠᱟᱛᱮᱜ ᱧᱮᱞ ᱢᱮ ᱦᱟᱸᱜ ᱚᱝ ᱩᱱᱠᱩ ᱫᱚ ᱥᱚᱵᱽᱡᱤ ᱠᱚᱦᱚᱸ ᱚᱱᱠᱟᱱᱟᱜ ᱠᱚ ᱠᱤᱨᱤᱧᱟ᱾ ᱟᱨ ᱠᱮᱢᱤᱠᱮᱞ ᱠᱚ ᱤᱭᱟᱹ ᱠᱟᱛᱮ ᱠᱚ ᱡᱚ ᱵᱤᱞᱤ ᱦᱚᱪᱚ ᱠᱟᱜᱼᱟ ᱚᱱᱠᱟᱱᱟᱜ ᱦᱟᱸᱜ ᱠᱚ ᱠᱤᱨᱤᱧᱟ ᱡᱟᱦᱟᱸ ᱫᱚ ᱡᱚᱢ ᱠᱟᱛᱮᱜ ᱟᱵ ᱠᱚᱣᱟᱜ ᱦᱚᱲᱢᱚ ᱨᱮᱫᱚ ᱟᱹᱰᱤ ᱨᱚᱠᱚᱢ ᱠᱷᱚᱛᱤᱭ ᱮᱢᱟ᱾
ᱦᱮᱸ ᱦᱮᱸ ᱟᱫᱚ ᱧᱮᱞᱚᱜᱼᱟ ᱡᱮ ᱚᱱᱟ ᱥᱟᱶ ᱛᱮᱦᱚᱸ ᱡᱮ ᱚᱝᱠᱟ ᱟᱭᱢᱟ ᱫᱤᱱ ᱨᱮᱠᱚ ᱜᱚᱫ ᱠᱟᱜᱼᱟ ᱡᱟᱦᱟᱸ ᱟᱱᱟᱡ ᱯᱟᱹᱛᱤ ᱠᱚ ᱧᱮᱞᱚᱜᱼᱟ ᱡᱮ ᱫᱟᱜ ᱠᱚ ᱪᱷᱤᱴᱠᱟᱹᱣ ᱪᱷᱤᱴᱠᱟᱹᱣ ᱟᱹᱣ ᱛᱮ ᱩᱰᱚᱦᱚᱠᱟᱜᱼᱟ ᱟᱨᱠᱤ ᱵᱟᱝ ᱥᱮᱭᱟᱜ ᱢᱟ ᱚᱱᱟ ᱞᱟᱹᱜᱤᱫ ᱟᱫᱚ ᱧᱮᱞᱚᱜᱼᱟ ᱡᱮ ᱚᱱᱠᱟᱱ ᱟᱱᱟᱡᱯᱟᱹᱛᱤ ᱠᱚᱦᱚᱸ ᱵᱚᱱ ᱡᱚᱢᱟ ᱵᱟᱡᱟᱨ ᱠᱚᱨᱮᱜ ᱫᱚ ᱟᱹᱫᱩ ᱟᱹᱛᱩ ᱴᱚᱞᱟ ᱠᱚᱨᱮ ᱫᱚ ᱧᱮᱞᱚᱜᱼᱟ ᱡᱮ ᱟ ᱚᱱᱟ ᱠᱚᱫᱚ ᱦᱟᱸᱜ ᱵᱟᱵᱚᱱ ᱧᱟᱢᱟ ᱡᱟᱦᱟᱸ ᱴᱟᱴᱠᱟᱜ ᱜᱮ ᱧᱟᱢᱚᱜᱼᱟ ᱚᱱᱠᱟᱱᱟᱜ ᱡᱚᱢᱟᱜ ᱠᱚᱜᱮ ᱵᱚᱱ ᱡᱚᱢᱟ᱾
ᱦᱮᱸ ᱮᱸ ᱟᱨ ᱚᱱᱟ ᱥᱟᱶᱛᱮ ᱞᱟᱹᱭ ᱜᱟᱱᱚᱜᱼᱟ ᱦᱟᱸᱜ ᱞᱟᱹᱭ ᱠᱷᱟᱱᱡ ᱫᱚᱢ ᱡᱮ ᱟᱵᱚ ᱟᱹᱛᱩ ᱴᱚᱞᱟ ᱨᱮᱱ ᱦᱚᱲ ᱦᱚᱸ ᱦᱟᱸᱜ ᱩᱱᱠᱩ ᱵᱟᱡᱟᱨ ᱠᱚᱨᱮᱱ ᱦᱚᱲ ᱞᱮᱠᱟᱜ ᱜᱮ ᱟ ᱡᱟᱦᱟᱸᱱᱟᱜ ᱜᱮ ᱱᱮᱛᱟᱨ ᱫᱚ ᱡᱟᱹᱥᱛᱤ ᱜᱮ ᱧᱮᱞᱚᱜ ᱠᱟᱱᱟ ᱟᱸ ᱠᱤᱨᱤᱧ ᱠᱟᱛ ᱛᱮᱜ ᱦᱟᱸ ᱡᱚᱢ ᱵᱚᱱ ᱠᱩᱥᱤᱭᱟᱜ ᱠᱟᱱᱟ ᱡᱟᱦᱟᱸ ᱛᱚ ᱠᱤᱨᱤᱧ ᱠᱟᱛᱮᱜ ᱵᱚᱱ ᱡᱚᱢ ᱨᱮᱦᱚᱸ ᱞᱟᱹᱭ ᱜᱟᱱᱚ-ᱟ, ᱟᱵᱚ ᱫᱚ ᱟᱭᱢᱟ ᱨᱚᱠᱚᱢ ᱟᱡᱟᱨ ᱨᱮᱵᱚᱱ ᱯᱟᱲᱟᱜ ᱠᱟᱱᱟ, ᱢᱮᱱᱠᱷᱟᱡ ᱵᱟᱡᱟᱨ ᱨᱮᱱ ᱦᱚᱲ ᱫᱚ ᱚᱱᱟ ᱟᱡᱟᱨ ᱨᱮᱠᱚ ᱯᱟᱲᱟᱜ ᱨᱮᱦᱚᱸ ᱨᱳᱜᱽ ᱟᱡᱟᱨ ᱨᱮ ᱟ ᱛᱚ ᱩᱱᱠᱩ ᱫᱚ ᱚᱱᱟ ᱠᱟᱹᱣᱰᱤ ᱠᱚ ᱢᱮᱱᱟᱜ ᱠᱷᱟᱹᱛᱤᱨ ᱛᱮ ᱩᱱᱠᱩ ᱫᱚ ᱦᱟᱸᱜ ᱚᱱᱟ ᱚᱠᱛᱚ ᱱᱟᱹᱯᱤᱛ ᱜᱤ ᱚᱱᱟ ᱨᱩᱣᱟᱹ ᱫᱚᱦᱟᱜ ᱠᱩ ᱧᱮᱞ ᱪᱩᱭᱫᱟ ᱦᱟᱸᱜ ᱟᱨ ᱢᱤᱫᱜᱷᱟᱹᱲᱤ ᱛᱮᱜᱮ ᱦᱟᱸᱜ ᱠᱚ ᱱᱟᱯᱟᱭ ᱜᱚᱫᱚᱜ ᱠᱟᱱᱟ ᱡᱟᱦᱟᱸ ᱫᱚ ᱟᱵᱚᱣᱟᱜ ᱚᱱᱠᱟᱱ ᱤᱭᱟᱹ ᱫᱚ ᱠᱟᱹᱣᱰᱤ ᱟᱛᱳ ᱴᱚᱞᱟ ᱨᱮᱱ ᱦᱚᱲ ᱫᱚ ᱠᱟᱹᱣᱰᱤ ᱵᱟᱝ ᱠᱷᱟᱹᱛᱤᱨ ᱟᱵᱚ ᱫᱚ ᱦᱟᱜ ᱵᱟᱝᱵᱩᱱ ᱧᱮᱞ ᱦᱚᱪᱚ ᱫᱟᱲᱤᱜ ᱠᱟᱱᱟ᱾ ᱨᱟᱱ ᱠᱚᱦᱟᱸᱜ ᱵᱟᱝᱵᱚᱱ ᱡᱚᱢ ᱫᱟᱲᱮᱜ ᱠᱟᱱᱟ, ᱛᱚ ᱚᱱᱮ ᱠᱟ ᱜᱮ ᱦᱟᱸᱜ ᱟᱵᱚ ᱟᱹᱛᱩ ᱟᱨ ᱵᱟᱡᱟᱨ ᱢᱩᱫᱽ ᱨᱮ ᱯᱷᱟᱨᱟᱠ ᱦᱟᱸᱜ ᱧᱮᱞ ᱧᱟᱢᱚᱜ-ᱟ᱾
ᱦᱮᱸ ᱱᱚᱜᱚ ᱱᱟ ᱠᱚᱜᱮ ᱯᱷᱟᱨᱟᱠ ᱫᱚ ᱡᱟᱦᱟᱸ ᱠᱚᱢ ᱞᱟᱹᱭ ᱠᱮᱫᱟ ᱟᱢ, ᱟᱨ ᱯᱩᱭᱥᱟᱹ ᱠᱩ ᱠᱟᱹᱣᱰᱤ ᱠᱚ ᱟᱵᱚᱣᱟᱜ ᱫᱚ ᱟᱹᱰᱤ ᱟᱭᱢᱟ ᱟᱱᱟᱴ ᱮᱸᱴᱠᱮᱴᱚᱬᱮ ᱠᱚ ᱦᱩᱭᱩᱜ-ᱟ᱾ ᱚᱱᱟ ᱠᱷᱟᱹᱛᱤᱨ ᱛᱮ ᱧᱮᱞᱚᱜ ᱠᱟᱱᱟ ᱡᱮ ᱚᱱᱠᱟᱱᱟᱜ ᱡᱚᱢ ᱟᱨ ᱟᱵᱚ ᱫᱚ ᱦᱟᱸᱜ ᱡᱚᱢ ᱠᱟᱛᱮᱫ ᱫᱚ ᱵᱟᱝ ᱦᱚᱭᱳᱜ-ᱟ ᱪᱮᱫᱟᱜ ᱥᱮ ᱯᱩᱭᱥᱟᱹ ᱠᱟᱹᱣᱰᱤ ᱠᱚᱨᱮᱱᱟᱜ ᱟᱱᱟᱴ ᱟᱵᱚ ᱫᱚ ᱢᱤᱫ ᱦᱚᱲ ᱨᱳᱜᱽ ᱟᱡᱟᱨ ᱨᱮ ᱯᱟᱲᱟᱣ ᱞᱮᱝᱠᱷᱟᱡ ᱩᱱᱤ ᱨᱟᱱ ᱵᱮᱥ ᱞᱮᱠᱟᱱᱟᱜ ᱟᱹᱣ ᱟᱹᱣ ᱢᱟᱱᱮ ᱫᱟᱲᱮ ᱦᱚᱸ ᱵᱟᱹᱱᱩᱜ ᱛᱟᱵᱚᱱᱟ ᱡᱟᱦᱟᱸ ᱫᱚ ᱢᱮᱜᱴᱟᱝ ᱦᱚᱲ ᱜᱩᱡᱩᱜ ᱞᱟᱹᱠ ᱠᱟᱱ ᱚᱵᱚᱥᱛᱟ ᱠᱷᱚᱡ ᱦᱚᱸ ᱧᱮᱞᱚᱜ-ᱟ ᱡᱮ ᱡᱟᱦᱟᱸᱭᱟᱜ ᱴᱟ ᱠᱟ ᱯᱩᱭᱥᱟᱹ ᱨᱩᱣᱟᱹᱲ ᱠᱚᱣᱟ ᱢᱮᱱᱠᱷᱟᱱ ᱟᱵᱩᱣᱟᱜ ᱫᱚ ᱚᱱᱟ ᱠᱚᱦᱚᱸ ᱵᱟᱹᱱᱩᱜ ᱛᱟᱵᱚᱱᱟ ᱯᱩᱭᱥᱟᱹ ᱠᱚ ᱟᱫᱚ ᱟᱵᱚ ᱫᱚ ᱡᱟᱦᱟᱸ ᱟᱹᱛᱩ ᱴᱚᱞᱟ ᱠᱚᱨᱮ ᱡᱟᱦᱟᱸ ᱞᱮᱠᱟᱱᱟᱜ ᱡᱚᱢᱟᱜ ᱠᱚ ᱧᱟᱢᱚᱜ-ᱟ ᱚᱢ ᱤᱧ ᱫᱩᱧ ᱢᱚᱱᱮᱭᱟ ᱛᱚ ᱚᱱᱠᱟᱱᱟᱜ ᱡᱚᱢᱟᱜ ᱜᱮ ᱡᱚᱢ ᱫᱚ ᱞᱟᱠ ᱛᱤ ᱠᱟᱱ ᱛᱟᱵᱚᱱᱟ ᱟᱨᱠᱤ ᱩᱱᱟᱹᱜ ᱦᱚᱸ ᱵᱟᱡᱟᱨ ᱠᱚ ᱨᱮᱱᱟᱜ ᱡᱟᱦᱟᱸ ᱞᱮᱠᱟᱧ ᱡᱚᱢᱟ ᱚᱱᱟ ᱠᱚᱫᱚ ᱵᱟᱫ ᱠᱟᱛᱮᱜ ᱟᱨᱠᱤ
ᱦᱮᱸ ᱚᱱᱠᱟ ᱜᱮ ᱦᱟᱸᱜ ᱞᱟᱹᱭ ᱜᱟᱱᱚᱜ-ᱟ, ᱟᱸ ᱡᱟᱦᱟᱸ ᱫᱚ ᱟᱵᱚ ᱫᱚ ᱟᱸ ᱟᱛᱩ ᱴᱚᱞᱟ ᱨᱮ ᱡᱟᱦᱟᱸ ᱟᱸ ᱴᱟᱴᱠᱟ ᱥᱚᱵᱽᱡᱤ ᱥᱮ ᱫᱟᱨᱤ ᱵᱤᱞᱤ ᱡᱟᱦᱟᱱ ᱡᱚ ᱠᱚ ᱚᱝᱠᱟᱱᱟᱜ ᱜᱮ ᱡᱚᱢ ᱩᱪᱤᱛ ᱠᱟᱱ ᱛᱟᱵᱚᱱᱟ ᱪᱮᱫᱟᱜ ᱪᱮ ᱟᱵᱩ ᱫᱚ ᱚᱝᱠᱟᱱᱟᱜ ᱟᱸᱢ ᱠᱟᱹᱣᱰᱤ ᱠᱚ ᱦᱟᱸᱜ ᱵᱟᱹᱱᱩᱜ ᱛᱟᱵᱚᱱᱟ ᱡᱟᱦᱟᱸ ᱫᱚ ᱵᱟᱡᱟᱨ ᱨᱮᱱ ᱦᱚᱲ ᱞᱮᱠᱟ ᱟᱸ ᱢᱤᱫ ᱜᱷᱟᱹᱲᱤ ᱛᱮ ᱩᱢ ᱡᱟᱦᱟᱱ ᱨᱳᱜᱽ ᱟᱡᱟᱨ ᱠᱚᱨᱮ ᱵᱩᱱ ᱯᱟᱲᱟᱜ ᱨᱮᱦᱚᱸ ᱢᱤᱫ ᱜᱷᱟᱹᱲᱤᱡ ᱛᱤ ᱵᱩᱱ ᱨᱟᱱ ᱩᱪᱩ ᱫᱟᱲᱮᱜ-ᱟ ᱟᱸ ᱟᱫᱚ ᱚᱸ ᱚᱱᱟ ᱠᱷᱟᱹᱛᱤᱨ ᱛᱮ ᱦᱟᱸᱜ ᱟᱸ ᱞᱟᱹᱭ ᱜᱟᱱᱚᱜ-ᱟ ᱡᱮ ᱟᱛᱩ ᱴᱚᱞᱟ ᱨᱮᱱᱟᱜ ᱟᱸ ᱚᱝᱠᱟ ᱴᱟᱴᱠᱟᱣ ᱡᱤᱱᱤᱥ ᱜᱤ ᱡᱚᱢ ᱞᱮᱠᱷᱟᱡ ᱫᱚ ᱱᱟᱯ ᱯᱟᱭᱚᱜ-ᱟ ᱟᱨ ᱡᱮᱢᱚᱱ ᱩᱱᱠᱩ ᱵᱟᱡᱟᱨ ᱨᱮᱱ ᱦᱚᱲ ᱠᱚᱫᱚ ᱟᱨᱦᱚᱸ ᱟᱸ ᱡᱤᱱᱤᱥ ᱥᱚᱵᱽᱡᱤ ᱠᱚ ᱠᱤᱨᱤᱧ ᱠᱟᱛᱮᱜ ᱦᱟᱸᱜ ᱟᱸ ᱞᱟᱹᱭ ᱜᱟᱱᱚᱜ-ᱟ ᱚᱱᱮ ᱯᱷᱤᱨᱤᱡᱽ ᱦᱟᱸᱜ ᱦᱮᱱᱟᱜ ᱠᱟᱫᱟ ᱚᱱᱟ ᱯᱷᱤᱨᱤᱡᱽ ᱨᱮ ᱦᱟᱸᱜ ᱠᱚ ᱫᱚᱦᱚᱭᱟ ᱩᱝᱠᱩ ᱫᱚ, ᱡᱟᱦᱟᱸ ᱫᱚ ᱚᱱᱟ ᱯᱷᱤᱨᱤᱡᱽ ᱨᱮ ᱟᱹᱰᱤ ᱫᱤᱱ ᱫᱚᱦᱚ ᱦᱚᱸ ᱵᱟᱝ ᱵᱷᱟᱜᱤᱭᱟ, ᱟᱸ ᱚᱱᱟ ᱯᱷᱤᱨᱤᱡᱽ ᱨᱮ ᱛᱟᱦᱮᱸ ᱠᱟᱛᱮᱜ ᱦᱚᱸ ᱟᱭᱢᱟ ᱨᱚᱠᱚᱢ ᱟᱸ ᱪᱮᱫ ᱠᱚ ᱵᱷᱟᱭᱨᱟᱥ ᱛᱷᱮᱠᱮ ᱤᱭᱟᱹ ᱛᱷᱮᱠᱮ ᱚᱝᱠᱟᱱᱟᱜ ᱟᱸ ᱱᱟᱦᱟᱜ ᱤᱭᱟᱹ ᱧᱮᱞ ᱧᱟᱢᱚᱜ-ᱟ ᱟ ᱚᱱᱟ ᱩᱛᱩ ᱡᱤᱱᱤᱥ ᱯᱟᱹᱛᱤ ᱠᱚᱨᱮ ᱦᱟᱸᱜ ᱠᱩ ᱞᱟᱜᱟᱜ ᱜᱮᱭᱟ ᱛᱚ ᱚᱱᱟ ᱫᱚ ᱦᱟᱸᱜ ᱟᱸᱝᱟᱹ ᱡᱚᱢ ᱞᱮᱠᱷᱟᱡ ᱫᱚ ᱦᱚᱲᱢᱚ ᱨᱮ ᱟᱹᱰᱤ ᱨᱚᱠᱚᱢ ᱟᱸ ᱵᱟᱹᱲᱤᱡ ᱦᱟᱸᱜ ᱧᱮᱞ ᱧᱟᱢᱚᱜ ᱠᱟᱱᱟ ᱟᱫᱚ ᱤᱧ ᱫᱚ ᱚᱱᱟ ᱛᱤᱧ ᱞᱟᱹᱭᱟ ᱩᱸᱻ ᱡᱮ ᱱᱚᱣᱟ ᱠᱩ ᱡᱚᱢ ᱫᱚ ᱟᱵᱚ ᱫᱚ ᱮᱠᱫᱚᱢ ᱜᱮ ᱵᱟᱝ ᱩᱪᱤᱛ ᱠᱟᱱ ᱛᱟᱵᱚᱱᱟ ᱵᱟᱡᱟᱨ ᱨᱮᱱ ᱦᱚᱲ ᱞᱮᱠᱟ ᱫᱚ ᱟᱨ ᱤᱭᱟᱹᱻ ᱵᱟᱡᱟᱨ ᱨᱮᱱ ᱦᱚᱲ ᱥᱚᱸᱜᱮ ᱫᱚ ᱟ ᱵᱟᱝ ᱵᱚᱱ ᱛᱩᱞᱚᱱᱟ ᱞᱮᱱᱠᱷᱟᱱ ᱜᱮ ᱱᱟᱯᱟᱭᱚᱜ-ᱟ᱾
ᱦᱮᱸ ᱦᱮᱸ, ᱚᱠᱛᱚ ᱠᱚᱦᱚᱸ ᱠᱚᱢ ᱠᱟᱱᱟ ᱟᱫᱚ ᱦᱟᱸᱜ